ᱦᱩᱸ ᱡᱚᱦᱟᱨᱼᱼ
ᱦᱳᱭ ᱜᱚᱝᱠᱮ ᱥᱟᱹᱜᱩᱱ ᱡᱚᱦᱟᱨ᱾
ᱦᱮᱸ ᱥᱟᱭᱜᱩᱱ ᱡᱚᱼᱼ
ᱚᱻ
ᱜᱚᱝᱠᱮ ᱛᱟᱦᱚᱞᱮ ᱡᱚᱢᱧᱩ ᱠᱚᱫᱚ ᱦᱩᱭ ᱵᱟᱲᱟᱣ ᱠᱟᱱᱟ ᱥᱮ ᱵᱟᱝ?
ᱦᱮᱸ ᱡᱚᱢ ᱧᱩ ᱠᱚᱫᱚ ᱦᱩᱭ ᱠᱟᱱᱟ᱾
ᱟᱪᱪᱷᱟ ᱦᱳ ᱛᱚ ᱟᱪᱪᱷᱟ ᱟᱪᱪᱷᱟ᱾ ᱟᱸᱜ ᱛᱟᱦᱚᱞᱮ ᱱᱟᱜ ᱜᱚᱝᱠᱮ ᱢᱮᱱ ᱫᱚ ᱠᱟᱹᱢᱤ ᱠᱚᱫᱚ ᱱᱤᱛᱚᱜ ᱫᱚ ᱪᱮᱫ ᱠᱚ ᱪᱚᱝ?
ᱠᱟᱹᱢᱤ ᱠᱟᱫᱚ ᱦᱤᱛᱚᱜ ᱫᱚᱼᱼ ᱚᱱᱟ ᱱᱤᱭᱟ ᱵᱮᱲᱟ ᱫᱚ ᱚᱲᱟᱜ ᱠᱚᱨᱮ ᱜᱮ ᱛᱟᱦᱮᱱ ᱦᱩᱭᱩᱜ ᱛᱟᱦᱮᱱᱟ᱾
ᱟᱪᱪᱷᱟ᱾
ᱦᱮᱸ ᱟᱨ ᱛᱚ ᱦᱩᱲᱩ ᱨᱚᱭ ᱫᱤᱱ ᱦᱩᱲᱩ ᱠᱚ ᱠᱚ ᱨᱚᱦᱚᱭ ᱵᱟᱲᱟᱭ ᱛᱟᱦᱮᱱ᱾ ᱱᱮᱦᱚᱲ ᱫᱚ ᱦᱮᱸᱼᱼ
ᱦᱳᱭ ᱜᱚᱝᱠᱮ ᱱᱤᱛᱚᱜ ᱢᱟᱛᱚ ᱟᱵᱚ ᱢᱟ ᱤᱱᱟᱹ ᱠᱚᱜᱮ ᱱᱟᱦᱟᱜ ᱵᱚᱱ ᱠᱟᱹᱢᱤ ᱵᱟᱲᱟᱭᱟ᱾
ᱦᱮᱸ ᱦᱮᱸ᱾
ᱚ ᱟᱞᱮ ᱯᱟᱴᱼᱼ ᱴᱟᱣ ᱦᱚᱸ ᱜᱚᱝᱠᱮ ᱚᱱᱠᱟ ᱜᱮ ᱱᱤᱛᱚᱜ ᱫᱚ ᱱᱟᱦᱟᱜ ᱱᱚᱜᱼᱚᱭ ᱮᱸᱼᱼ
ᱦᱮᱸ,
ᱫᱟᱵᱟ ᱫᱟᱜ ᱵᱟᱲᱟᱣ ᱠᱟᱜ ᱛᱮ ᱥᱮ ᱫᱟᱜ ᱵᱟᱲᱟᱭᱮᱜ ᱛᱮ ᱚᱱᱟ ᱵᱟᱹᱭᱦᱟᱹᱲ ᱠᱚᱫᱚ ᱱᱟᱦᱟᱜ ᱥᱮ ᱟᱨ ᱠᱚᱫᱚ ᱱᱟᱜ ᱾ ᱫᱟᱜ ᱵᱟᱲᱟᱣ ᱠᱟᱱᱛᱮ ᱨᱚᱦᱚᱭ ᱠᱚᱫᱚ ᱱᱟᱜ ᱪᱟᱵᱟᱣ ᱠᱟᱫᱟᱞᱮ ᱵᱟᱹᱭᱦᱟᱹᱲ ᱫᱚ ᱾
ᱚ,
ᱟᱨ ᱵᱟᱹᱫᱽ ᱫᱚᱱᱟ ᱟᱹᱣᱨᱤ ᱟᱛᱟᱞᱮᱭᱟ ᱫᱚᱢᱮ ᱮᱠᱴᱩ ᱵᱟᱭ ᱫᱟᱜ ᱠᱟᱫ ᱛᱮ᱾
ᱦᱮᱸ,
ᱦᱚᱜᱼᱚ ᱟᱪᱪᱷᱟ ᱛᱟᱞᱦᱮ ᱱᱟᱦᱟᱜ ᱜᱚᱝᱠᱮ ᱢᱮᱱᱫᱚ ᱮᱱ ᱢᱤᱫᱴᱮᱱ ᱥᱟᱛᱟᱢ ᱵᱟᱨᱮ ᱛᱮᱞᱟᱝ ᱨᱚᱯᱚᱲ ᱞᱮᱱᱠᱷᱟᱱ ᱠᱷᱟᱱ ᱫᱚ ᱟᱹᱰᱤ ᱜᱮ ᱱᱟᱯᱟᱭ ᱠᱚᱜ ᱛᱟᱞᱟᱝᱟ ᱟᱞᱟᱝᱟᱜ ᱦᱚᱸᱜ ᱦᱚᱸᱜ ᱟᱫᱚ ᱱᱟᱜ ᱚᱱᱟᱜᱮ ᱜᱚᱝᱠᱮ ᱢᱟ ᱚᱱᱠᱟ ᱡᱩᱫᱤ ᱟᱵᱮᱱ ᱴᱷᱮᱱ ᱾ ᱛᱮ ᱢᱮᱱᱟᱜ ᱾ ᱠᱷᱟᱱ ᱠᱟᱹᱴᱤᱡ
ᱚ ᱟᱹᱞᱤᱧ ᱴᱷᱮᱡ ᱦᱮᱸ ᱢᱮᱱᱟᱜ ᱴᱷᱤᱠ ᱜᱮᱭᱟ ᱱᱚᱜᱼᱱᱟ ᱟᱹᱞᱤᱧ ᱴᱮᱡ ᱠᱟᱹᱦᱱᱤ ᱞᱤᱧ ᱟᱸᱡᱚᱢ ᱟᱠᱟᱫᱟ ᱛᱚ ᱱᱚᱣᱟ ᱫᱚ ᱛᱤᱱᱟᱹᱜ ᱜᱟᱱ ᱥᱟᱹᱨᱤ ᱦᱟᱥᱮ ᱮᱲᱮᱼᱟ ᱾
ᱚ ᱟᱪᱪᱷᱟ ᱟᱪᱪᱷᱟ,
ᱦᱮᱸ ᱱᱚᱜᱼᱚᱭ ᱡᱮ ᱤᱭᱟᱹ ᱟᱵᱚ ᱱᱚᱣᱟ ᱫᱷᱟᱹᱨᱛᱤ ᱨᱮ ᱟᱨᱠᱤ ᱡᱟᱦᱟᱸᱭ ᱾ ᱯᱷᱟᱥᱴ ᱞᱟᱦᱟᱛᱮ ᱮᱸ ᱱᱚᱜᱼᱚᱱᱟ ᱦᱟᱸᱥ ᱦᱟᱸᱥᱞᱤ ᱪᱮᱬᱮ
ᱦᱚᱸ ᱦᱚᱸ ᱦᱚᱸ ᱾
ᱦᱮᱸ ᱥᱟᱶᱛᱮ ᱩᱱᱠᱤᱱᱟᱜ ᱡᱟᱱᱟᱢ ᱠᱟᱹᱦᱱᱤ ᱥᱟᱶᱛᱮ ᱩᱱᱠᱤᱱ ᱯᱤᱞᱪᱩ ᱦᱟᱲᱟᱢ ᱾ ᱚᱱᱟ ᱵᱤᱱᱤᱛ ᱵᱤᱞᱤ ᱠᱷᱚᱱ ᱢᱟᱱᱮ ᱯᱤᱞᱪᱩ ᱦᱟᱲᱟᱢ ᱯᱤᱞᱪᱩ ᱵᱩᱲᱤᱭᱟ ᱾
ᱦᱳᱭ ᱦᱳᱭ,
ᱢᱟᱱᱮ ᱡᱟᱱᱟᱢ ᱠᱟᱹᱦᱱᱤ ᱦᱮᱸ ᱥᱮ?
ᱦᱚᱸ ᱦᱚᱸ,
ᱦᱮᱸ ᱛᱚ ᱞᱟᱹᱭ ᱟᱠᱚ ᱯᱟᱹᱦᱤᱞ ᱛᱮ ᱾ ᱱᱚᱣᱟ ᱟᱵᱚ ᱫᱷᱟᱹᱨᱛᱤ ᱯᱩᱨᱤ ᱨᱮᱫᱚ ᱠᱟᱛᱷᱟᱡ ᱢᱟᱱᱮ
ᱡᱚᱞᱚᱠ ᱠᱟᱨ ᱜᱮ ᱛᱟᱦᱮᱸ ᱠᱟᱱᱟ ᱾
ᱡᱚᱞᱚᱠ ᱠᱟᱨ ᱜᱮ ᱛᱟᱦᱮᱸ ᱠᱟᱱᱟ ᱦᱮᱸ ᱾
ᱦᱚᱸ ᱦᱚᱸ ᱾
ᱢᱟᱱᱮ ᱯᱨᱚᱛᱷᱚᱢ ᱫᱚ ᱢᱟᱱᱮ ᱛᱟᱦᱮᱸ ᱠᱟᱱᱟ ᱡᱟᱦᱟ ᱵᱮᱱᱟᱜ ᱯᱟᱛᱟᱞ ᱯᱩᱨᱤ ᱯᱟᱛᱟᱞᱯᱩᱨᱤ ᱨᱮᱫᱚ ᱛᱟᱦᱮᱸ ᱠᱟᱱᱟ ᱱᱚᱣᱟ ᱟᱵᱮᱱᱟᱜ ᱦᱟᱥᱟ ᱟᱨ ᱥᱚᱱᱟ ᱫᱷᱤᱨᱤ ᱨᱮ ᱾ ᱪᱟᱴᱟᱱ ᱠᱚ ᱦᱮᱸ ᱛᱟᱨ ᱯᱚᱨᱮ ᱟᱵᱮᱱᱟᱜ ᱵᱟᱨ ᱫᱚ ᱛᱟᱦᱮᱸ ᱠᱟᱱᱟ ᱡᱮᱢᱚᱱ ᱤᱭᱟᱹ ᱠᱚ ᱱᱚᱣᱟ ᱡᱚᱞᱚᱠᱠᱟᱨ ᱾
ᱦᱳᱭ ᱦᱳᱭ,
ᱦᱮᱸ ᱡᱚᱞᱚᱠᱠᱟᱨ ᱜᱮ ᱚᱸᱰᱮ ᱫᱚ ᱫᱟᱜ ᱟᱨ ᱫᱟᱜ ᱜᱮ ᱾
ᱦᱳᱭ,
ᱟᱨ ᱯᱮᱭᱟᱨ ᱫᱚ ᱦᱩᱭᱩᱜ ᱠᱟᱱ ᱛᱮᱱᱟᱯ ᱟᱵᱮᱱᱟᱜ ᱱᱚᱣᱟ ᱤᱭᱟᱹ ᱾ ᱩᱸᱜ ᱥᱚᱨᱚᱜ ᱯᱩᱨᱤ ᱾ ᱥᱚᱨᱚᱜ ᱯᱩᱨᱤ ᱨᱮᱫᱚ ᱚᱸᱰᱮ ᱫᱚ ᱟᱵᱮᱱ ᱛᱟᱦᱮᱸ ᱠᱟᱱᱟ ᱠᱤᱱ ᱚᱸᱰᱮ ᱫᱚ ᱢᱟᱨᱟᱝ ᱵᱩᱨᱩ ᱡᱟᱦᱮᱨ ᱟᱭᱳ ᱥᱟᱶᱛᱮ ᱟᱵᱚᱨᱮᱱ ᱱᱟᱱᱟ ᱦᱩᱱᱟᱹᱨ ᱵᱚᱸᱜᱟ ᱠᱚ ᱦᱩᱸ ᱾ ᱛᱟᱨᱯᱚᱨᱮ ᱢᱟᱨᱟᱝ ᱵᱩᱨᱩ ᱡᱟᱦᱮᱨ ᱟᱭᱳ ᱫᱚ ᱾ ᱚᱱᱮ ᱡᱮ ᱥᱚᱲᱚᱠ ᱯᱩᱨᱤ ᱛᱮᱠᱤᱱ ᱛᱮᱦᱮᱱᱟ ᱾
ᱦᱳᱭ,
ᱛᱟᱨᱯᱚᱨᱮ ᱩᱱᱠᱤᱱ ᱫᱚ ᱛᱚᱲᱮ ᱥᱩᱛᱟᱢ ᱛᱮ ᱫᱤᱱ ᱠᱤᱱ ᱟᱬᱜᱚᱱ ᱠᱟᱱ ᱛᱟᱦᱮᱸᱱᱟ᱾ ᱦᱮᱸ ᱵᱟᱝ ᱡᱚᱞᱚᱠ ᱯᱩᱨᱤ ᱛᱮ ᱩᱢᱩᱜ ᱞᱟᱹᱜᱤᱫ ᱛᱮ᱾
ᱦᱮᱸ ᱜᱚᱝᱠᱮ ᱡᱚᱞᱚᱠᱯᱩᱨᱤ ᱨᱮ ᱩᱢᱩᱜ ᱞᱟᱹᱜᱤᱫ ᱩᱱᱠᱤᱱ ᱫᱚ ᱫᱤᱱᱠᱤᱱ ᱟᱬᱜᱚᱱ ᱠᱟᱱ ᱛᱟᱦᱮᱸᱱᱟ ᱦᱳᱭ᱾
ᱛᱚ ᱟᱬᱜᱚᱱ ᱠᱟᱱ ᱛᱟᱦᱮᱸᱱᱟᱠᱤᱱ ᱚᱱᱟ ᱡᱚᱞᱚᱠᱽᱯᱩᱨᱤ ᱨᱮᱱ ᱩᱱᱠᱩ ᱡᱤᱵᱽᱡᱤᱭᱟᱹᱞᱤ ᱠᱚ᱾ ᱥᱤᱨᱡᱚᱱ ᱦᱚᱴᱚ ᱠᱟᱠᱚ ᱠᱟᱱ ᱛᱟᱦᱮᱸᱱᱟ ᱠᱤᱱ ᱦᱮᱸ ᱵᱟᱝ? ᱛᱟᱨᱯᱚᱨᱮ ᱱᱩᱠᱤᱱ ᱫᱚ ᱚᱱᱠᱟ ᱟᱨᱠᱤ ᱫᱤᱱ ᱠᱤᱱ ᱟᱬᱜᱚᱱᱟ ᱚᱱᱠᱟ ᱚᱱᱠᱟᱛᱮ ᱢᱤᱫ ᱫᱤᱱ ᱪᱤᱠᱟᱹᱭᱱᱟ, ᱢᱟᱱᱮ ᱡᱟᱦᱮᱨ ᱟᱭᱳᱣᱟᱜ ᱢᱟᱱᱮ ᱦᱟᱸᱥᱞᱤ ᱡᱟᱝ ᱠᱷᱚᱱ
ᱦᱳᱭ ᱦᱳᱭ ᱦᱟᱸᱥᱞᱤ ᱡᱟᱝ ᱜᱚᱱ ᱴᱷᱤᱠ ᱾
ᱦᱮᱸ ᱦᱟᱸᱥᱞᱤ ᱡᱟᱸᱜᱟ ᱥᱚᱠᱛᱚ ᱢᱟᱹᱭᱞᱟᱹ ᱳᱰᱳᱠ ᱮᱱᱟ,
ᱦᱳ ᱜᱚᱝᱠᱮ ᱦᱟᱸᱥ ᱦᱟᱸᱥᱞᱤ ᱡᱟᱝ ᱠᱷᱚᱱ ᱱᱟᱜ ᱡᱚᱠᱷᱚᱱ ᱱᱟᱜ ᱠᱤᱱ ᱤᱥᱠᱤᱨ ᱮᱫᱟ ᱢᱟᱱᱮ ᱡᱚᱠᱷᱚᱱ ᱟᱹᱠᱤᱱᱟᱜ ᱦᱚᱲᱢᱚ ᱠᱤᱱ ᱤᱥᱠᱤᱨ ᱮᱫᱟ ᱦᱳᱭ, ᱦᱳᱭ, ᱦᱳᱭ ᱾
ᱚᱱᱟ ᱦᱟᱸᱥᱞᱤ ᱡᱟᱝ ᱠᱷᱚᱱ ᱥᱚᱠᱛᱚ ᱢᱟᱹᱭᱞᱟᱹ ᱚᱰᱚᱠ ᱱᱟ,
ᱦᱳᱭ ᱢᱮᱱᱫᱚ ᱱᱟᱸᱜ ᱚᱱᱟ ᱦᱟᱸᱥᱼᱦᱟᱸᱥᱞᱤ ᱡᱟᱝ ᱛᱮᱱᱟᱜ ᱠᱤᱱ ᱤᱥᱠᱤᱨᱚᱜ ᱠᱟᱱᱟ ᱛᱚ ᱟᱫᱚ ᱟᱹᱠᱤᱱᱟᱜ ᱦᱚᱲᱢᱚ ᱠᱷᱚᱱᱟᱜ ᱩᱰᱩᱠ ᱮᱱᱟ᱾
ᱦᱩᱸ ᱾
ᱦᱳᱭ ᱦᱳᱭ᱾
ᱦᱮᱸ ᱛᱟᱨᱯᱚᱨᱮ ᱛᱚᱠᱷᱚᱱ ᱫᱚ ᱡᱟᱦᱮᱨ ᱟᱭᱳ ᱫᱚ ᱢᱮᱱᱫᱟ ᱛᱟᱦᱚᱞᱮ ᱱᱩ ᱢᱮᱱᱫᱟ ᱱᱚᱣᱟ ᱢᱟᱹᱭᱞᱟᱹ ᱱᱩᱱᱟᱹᱜ ᱜᱟᱱ ᱦᱮᱸᱥᱮ, ᱱᱚᱣᱟ ᱠᱷᱚᱱ ᱫᱚ ᱤᱧ ᱫᱚ ᱮᱢᱚᱱ ᱱᱚᱝᱠᱟᱱ ᱡᱤᱭᱟᱹᱞᱤᱧ ᱵᱮᱱᱟᱣ ᱠᱤᱱᱟ ᱡᱟᱛᱮ ᱚᱱᱟ ᱡᱚᱞᱚᱠᱠᱟᱨ ᱨᱮᱦᱚᱸ ᱠᱤᱱ ᱯᱟᱭᱨᱟ ᱫᱟᱲᱮᱭᱟᱜ ᱢᱟ ᱟᱨ ᱪᱮᱛᱟᱱ ᱨᱮᱦᱚᱸ ᱠᱤᱱ ᱩᱰᱟᱹᱣ ᱫᱟᱲᱮᱭᱟᱜ ᱢᱟ ᱾
ᱦᱳᱭ ᱦᱳᱭ ᱦᱳᱭ᱾
ᱦᱩᱸ ᱾
ᱦᱳᱭ ᱦᱳᱭ᱾
ᱛᱟᱨᱯᱚᱨᱮ ᱚᱱᱠᱟ ᱠᱟᱛᱮ ᱛᱟᱦᱚᱞᱮ ᱵᱮᱱᱟᱣ ᱠᱮᱫ ᱠᱤᱱᱟᱹ ᱾ ᱵᱮᱱᱟᱣ ᱯᱚᱨᱮᱱ ᱛᱚᱠᱷᱚᱱ ᱫᱚ ᱢᱟᱨᱟᱝ ᱵᱩᱨᱩ ᱫᱚᱭ ᱢᱮᱛᱟᱭ ᱠᱟᱱᱟ ᱛᱟᱦᱚᱞᱮ, ᱵᱮᱱᱟᱣ ᱛᱚᱧ ᱵᱮᱱᱟᱣ ᱠᱮᱫ ᱠᱤᱱ
ᱦᱚᱸ᱾
ᱱᱩᱠᱤᱱ ᱪᱮᱸᱬᱮ ᱫᱚ ᱛᱟᱦᱮᱞᱮ ᱢᱟᱱᱮ ᱡᱤᱣᱤ ᱮᱢᱟᱠᱤᱱ ᱢᱮ ᱟᱨ ᱦᱮᱸᱥᱮ ᱟᱨ ᱧᱩᱛᱩᱢ ᱦᱚᱸ ᱮᱢᱟ ᱠᱤᱱ ᱢᱮ ᱾
ᱦᱳᱭ ᱦᱳᱭ ᱦᱳᱭ ᱾
ᱛᱚᱠᱷᱚᱱ ᱫᱚ ᱢᱟᱨᱟᱝ ᱵᱩᱨᱩ ᱫᱚᱭ ᱢᱮᱱ ᱮᱫᱟ ᱛᱟᱦᱮᱞᱮ, ᱟᱢᱟᱜ ᱦᱟᱸᱥᱞᱤ ᱡᱟᱸᱝ ᱠᱷᱚᱱ ᱡᱚᱠᱷᱚᱱᱮᱢ ᱵᱮᱱᱟᱣ ᱠᱟᱫ ᱠᱤᱱᱟ ᱦᱮᱸ ᱥᱮ
ᱦᱳ ᱦᱳ᱾
ᱛᱟᱦᱮᱞᱮ ᱱᱩᱠᱤᱱ ᱪᱮᱸᱬᱮᱱᱟᱜ ᱧᱩᱛᱩᱢ ᱫᱚ ᱫᱚᱦᱚᱭ ᱦᱩᱭᱩᱜᱼᱟ ᱢᱟᱱᱮ - ᱦᱟᱸᱥ ᱟᱨ ᱦᱟᱸᱥᱞᱤ ᱾
ᱦᱟᱸᱥ‌ ᱟᱨ ᱦᱟᱸᱥᱞᱤ?
ᱦᱮᱸ᱾
ᱦᱳᱭ ᱦᱳᱭ᱾
ᱵᱮᱱᱟᱣ ᱠᱮᱫ ᱠᱤᱱᱟᱹ ᱦᱩᱭᱱᱟ ᱛᱟᱦᱚᱞᱮ ᱠᱤᱱ ᱩᱰᱟᱹᱣ ᱵᱟᱲᱟᱭᱟ ᱩᱱᱠᱤᱱ ᱫᱚ ᱾ ᱩᱰᱟᱹᱣ ᱵᱟᱲᱟᱭᱟ ᱠᱤᱱ ᱚᱱᱟ, ᱦᱮᱸ ᱾ ᱚᱱᱟᱠᱤ ᱩᱰᱟᱹᱣ ᱵᱟᱲᱟᱭᱟ ᱩᱱᱠᱤᱱ ᱫᱚ, ᱦᱮᱸ ᱢᱟᱱᱮ ᱡᱚᱞᱚᱠᱯᱩᱨᱤ ᱪᱮᱛᱟᱱ ᱚᱱᱟ ᱠᱚᱨᱮ ᱯᱟᱭᱨᱟ ᱵᱟᱲᱟᱜᱼᱟ ᱠᱤᱱ, ᱫᱟᱜ ᱟᱨ ᱫᱟᱜ ᱫᱚ ᱛᱟᱨᱯᱚᱨᱮ ᱚᱱᱠᱟ ᱠᱟᱛᱮ ᱠᱤᱱ ᱛᱟᱦᱮᱞᱮ ᱠᱤᱱ ᱢᱮᱱᱫᱟ - ᱩᱰᱟᱹᱣᱼᱩᱰᱟᱹᱣ ᱛᱟ ᱛᱟᱦᱮᱞᱮ ᱢᱮᱱᱫᱟ ᱠᱤᱱ ᱴᱷᱟᱶ ᱢᱤᱫᱴᱮᱱ ᱮᱢᱟᱞᱤᱧ ᱵᱮᱱ ᱾
ᱦᱚᱭ ᱾
ᱦᱮᱸ ᱥᱮ
ᱦᱚᱸ ᱜᱚᱝ‌ᱠᱮ ᱾
ᱛᱟᱨᱯᱚᱨᱮ ᱚᱱᱠᱟ ᱠᱟᱛᱮ‌ᱜ ᱛᱟᱦᱚᱞᱮ ᱢᱟᱨᱟᱝ ᱵᱩᱨᱩ ᱛᱟᱠᱤᱱ ᱢᱮᱛᱟᱜ ᱠᱤᱱᱟ ᱛᱟᱦᱚᱞᱮ ᱴᱷᱟᱣ ᱮᱢᱟᱞᱤᱧ ᱵᱮᱱ ᱟᱹᱞᱤᱧ ᱫᱚ ᱾ ᱚᱱᱠᱟ ᱠᱟᱛᱮᱜ ᱢᱟᱨᱟᱝ ᱵᱩᱨᱩ ᱟᱨ ᱡᱟᱦᱮᱨ ᱟᱭᱳ ᱫᱚ, ᱢᱟᱨᱟᱝ ᱵᱩᱨᱩ ᱫᱚ ᱛᱚᱠᱷᱚᱱ ᱫᱚ ᱥᱤᱨᱡᱚᱱ ᱠᱮᱫᱟᱭ ᱢᱤᱫᱴᱮᱜ ᱚᱱᱟ ᱡᱚᱞᱚᱠ ᱯᱩᱨᱤ ᱨᱮᱜᱮ ᱤᱭᱟᱹ ᱠᱟᱨᱟᱢ ᱫᱟᱨᱮ ᱠᱟᱨᱟᱢ ᱫᱟᱨᱮ ᱾
ᱦᱚᱸ ᱜᱚᱝᱠᱮ ᱟᱨ ᱚᱠᱟ ᱞᱮᱠᱟ ᱪᱤᱛᱟ, ᱟᱪᱪᱷᱟ ᱟᱪᱪᱷᱟ ᱟᱫᱚ ᱡᱟᱭᱦᱳᱠ ᱦᱚᱸ᱾
ᱦᱩᱸ ᱠᱟᱨᱟᱢ ᱫᱟᱨᱮ, ᱟᱨ ᱡᱟᱦᱮᱨ ᱟᱭᱳ ᱫᱚᱭ ᱥᱤᱨᱡᱚᱱ ᱠᱮᱫᱟ ᱚᱱᱟ ᱤᱭᱟᱹ ᱠᱚ ᱡᱟᱦᱟᱸ ᱫᱚ ᱟᱭᱟᱜ ᱚᱱᱟ ᱤᱭᱟᱹ ᱡᱟᱴᱟ ᱩᱵ ᱠᱷᱚᱱ
ᱦᱳᱭ ᱦᱳᱭ ᱾
ᱚᱱᱟ ᱥᱤᱨᱚᱢ ᱫᱟᱸᱫᱤ ᱾
ᱦᱳᱭ, ᱦᱳᱭ, ᱦᱳᱭ᱾
ᱦᱮᱸ ᱛᱟᱨ ᱯᱚᱨᱮ ᱚᱱᱠᱟ ᱚᱱᱠᱟ
ᱟᱫᱚ ᱱᱟᱜ ᱜᱚᱝᱠᱮ ᱟᱹᱞᱤᱧ ᱛᱟᱞᱟ ᱨᱮ ᱠᱟᱹᱴᱤᱡ ᱞᱤᱧ ᱞᱟᱹᱭᱟᱜ ᱠᱟᱱᱟ ᱾ ᱮᱸᱜ ᱚᱱᱟ ᱚᱠᱛᱚ ᱨᱮ ᱪᱮᱛᱟ ᱩᱱᱤ ᱠᱟᱹᱯᱤᱞ ᱜᱟᱹᱭ ᱯᱟᱹᱜᱩᱨᱮᱫ ᱛᱟᱦᱮᱱᱟᱭ ᱚᱱᱟ ᱯᱟᱹᱜᱩᱨ ᱠᱷᱚᱱ ᱡᱚᱠᱷᱚᱱ ᱱᱟᱜ ᱢᱮᱱᱫᱚ ᱤᱭᱟᱹ ᱟᱲᱜᱚᱭᱱᱟ ᱟᱭᱟᱜ ᱡᱚᱠᱷᱚᱱ ᱱᱚᱣᱟ ᱠᱷᱚᱱ ᱞᱳᱰᱲᱮ ᱟᱲᱜᱚᱭ ᱱᱟ
ᱦᱩᱸ ᱦᱩᱸ
ᱟ ᱚᱱᱟ ᱚᱠᱛᱚ ᱪᱮᱛᱟ ᱚᱱᱟ ᱥᱤᱨᱚᱢ ᱫᱟᱸᱫᱷᱤ ᱫᱚ ᱚᱱᱮ ᱚᱸᱰᱮ
ᱦᱮᱸ ᱦᱮᱸ ᱦᱮᱸ ᱦᱮᱸ ᱚᱱᱟ ᱫᱚ ᱟᱹᱞᱤᱧ ᱞᱤᱧ ᱞᱟᱭᱟ ᱵᱮᱱ ᱠᱟᱱᱟ ᱚᱸᱰᱮ ᱫᱚ
ᱟᱲᱜᱚ ᱞᱮᱱᱟᱭ ᱥᱤᱝ ᱥᱟᱫᱚᱢ ᱞᱟᱦᱟ ᱛᱮᱫᱚᱭ ᱟᱲᱜᱚ ᱞᱮᱱᱟ ᱵᱩᱡ ᱫᱟᱵᱮᱱ᱾
ᱦᱳᱭ ᱦᱳᱭ
ᱩᱱᱤᱭᱟᱜ ᱚᱱᱟ ᱫᱟᱜ ᱧᱩ ᱚᱠᱛᱚ ᱛᱚᱠᱷᱚᱱ ᱫᱚ ᱚᱸᱰᱮ ᱥᱚᱠᱛᱚ ᱯᱷᱚᱛᱚ ᱤᱭᱟᱹ ᱭᱮᱱ ᱛᱟᱭᱟ ᱦᱮᱸ ᱥᱮ᱾ ᱛᱚ ᱚᱱᱟ ᱯᱷᱚᱛᱚ ᱫᱚ ᱛᱟᱦᱚᱞᱮ ᱢᱮᱱ ᱫᱟᱠᱤᱱ ᱱᱚᱸᱰᱮ ᱜᱮᱞᱟᱝ ᱵᱤᱞᱭᱟ ᱱᱩᱠᱤᱱ ᱦᱟᱥ-ᱦᱟᱹᱥᱤᱞᱤ ᱪᱮᱸᱬᱮ ᱫᱚ᱾
ᱦᱳᱭ ᱦᱳᱭ
ᱦᱮᱸ ᱥᱮ ᱛᱟᱨᱯᱚᱨᱮ ᱫᱚ ᱚᱱᱟ ᱫᱚ ᱮᱢᱚᱱ ᱢᱤᱴᱮᱜ ᱰᱷᱮᱣ ᱦᱮᱡᱱᱟ ᱚᱱᱟ ᱰᱷᱮᱣ ᱛᱮ ᱪᱟᱵᱟᱭᱮᱱᱟ ᱛᱚᱠᱷᱚᱱ ᱫᱚ ᱠᱤᱱ ᱢᱮᱱᱫᱟ ᱟᱨ ᱛᱟᱨᱯᱚᱨᱮ ᱟᱨᱚ ᱠᱤᱱ ᱦᱚᱦᱟᱫ ᱠᱤᱱᱟ ᱢᱟᱨᱟᱝ ᱵᱩᱨᱩ ᱛᱟᱹᱠᱤᱱ ᱾
ᱦᱳᱭ᱾
ᱦᱮᱸ ᱥᱮ ᱛᱟᱨᱯᱚᱨᱮ ᱜᱮ ᱩᱱ ᱫᱚ ᱢᱟᱨᱟᱝ ᱵᱩᱨᱩ ᱛᱟᱹᱠᱤᱱ ᱫᱚ ᱚᱱᱟ ᱠᱟᱨᱟᱢ ᱫᱟᱨᱮ ᱢᱟᱨᱟᱝ ᱵᱩᱨᱩ ᱫᱚᱭ ᱥᱤᱨᱡᱚᱱ ᱠᱮᱫᱟ ᱟᱨ ᱡᱟᱦᱮᱨ ᱟᱭᱚ ᱫᱚ ᱱᱚᱣᱟ ᱤᱭᱟᱹᱭ ᱥᱤᱨᱡᱚᱱ ᱠᱮᱫᱟ ᱾ ᱚᱱᱟ ᱟᱭᱟᱜ ᱡᱟᱴᱟ ᱩᱵ ᱠᱷᱚᱱ ᱚᱱᱟ ᱫᱤᱥᱚᱢ ᱫᱟᱸᱫᱤ ᱜᱷᱟᱸᱥ ᱦᱮᱸ,
ᱦᱩᱸ ᱟᱫᱚ ᱱᱟᱜ ᱜᱚᱝᱠᱮ
ᱦᱩᱸ,
ᱢᱟᱱᱮ ᱟᱵᱚ ᱦᱳᱭᱛᱳ ᱮᱸᱫ ᱡᱟᱦᱟᱸ ᱞᱮᱠᱟ ᱱᱤᱭᱟᱹ ᱢᱚᱧᱪᱚᱯᱩᱨᱤ ᱥᱮ ᱱᱤᱭᱟᱹ ᱫᱷᱟᱹᱨᱛᱤ ᱯᱩᱨᱤ ᱟᱵᱚᱣᱟᱜ ᱱᱤᱭᱟᱹ ᱥᱚᱱᱚᱛ ᱴᱷᱟᱶ ᱥᱮ ᱟᱠᱷᱲᱟ ᱵᱚᱱ ᱢᱮᱛᱟᱜ ᱠᱟᱱᱟ ᱚᱸᱰᱮ ᱦᱳᱭᱛᱳ ᱡᱟᱦᱟᱸ ᱞᱮᱠᱟ ᱜᱮ ᱟᱵᱚᱣᱟᱜ ᱥᱮ ᱦᱳᱭᱛᱳ ᱟᱵᱚᱣᱟᱜ ᱥᱟᱶᱛᱟ ᱥᱚᱢᱟᱡ ᱞᱮᱠᱟᱛᱮ ᱡᱟᱦᱟᱸᱵᱚ ᱟᱵᱚ ᱢᱟᱱᱮ ᱠᱟᱨᱟᱢ ᱞᱮᱠᱟᱛᱮ ᱵᱚᱱ ᱢᱟᱱᱟᱣ ᱵᱟᱛᱟᱣ ᱫᱟᱵᱤᱱ᱾ ᱛᱤ ᱞᱮᱠᱟᱛᱮ ᱱᱤᱭᱟᱹ ᱫᱚ ᱚᱸᱰᱮ ᱠᱷᱚᱱᱟᱜ ᱜᱚᱞᱯᱚ ᱠᱚᱫᱚ ᱱᱟᱜ ᱦᱮᱡ ᱟᱠᱟᱱ ᱛᱟᱵᱚᱱᱟ ᱛᱚ᱾
ᱦᱮᱸ ᱦᱮᱸ ᱦᱮᱸ ᱟᱸᱡᱚᱢᱮᱱ ᱛᱟᱦᱞᱮ ᱛᱚ ᱦᱩᱸ
ᱟᱫᱚ ᱱᱟᱜ ᱥᱟᱬᱮᱸᱥ ᱞᱮᱠᱟ ᱛᱮᱫᱚ ᱱᱟᱸᱜ ᱥᱟᱬᱮᱸᱥ ᱞᱮᱠᱟ ᱛᱮᱫᱚ ᱱᱟᱸᱜ ᱜᱚᱝ ᱝᱠᱮ ᱢᱮᱱ ᱜᱟᱱᱚᱜ-ᱟ ᱱᱤᱭᱟᱹ ᱫᱚ ᱱᱟᱸᱜ ᱦᱳᱭᱛᱳ ᱮᱸᱱ ᱮᱻ ᱩᱱᱠᱩᱣᱟᱜ ᱢᱟᱛᱚ ᱵᱷᱮᱜᱟᱨ ᱜᱮᱭᱟ ᱱᱟ ᱢᱮᱱᱫᱚ ᱦᱟᱲᱩ ᱠᱷᱚᱱᱟᱜ ᱢᱮᱱ ᱫᱚ ᱥᱮ ᱜᱟᱹᱲᱤ ᱠᱷᱚᱱᱟᱜ ᱪᱩᱯᱤ ᱫᱤᱱ ᱫᱤᱱ ᱛᱮ ᱠᱚᱢ ᱮᱱ ᱛᱟᱵᱚᱱᱟ᱾
ᱦᱮᱸ
ᱚᱻ ᱟᱫᱚ ᱚᱱᱟ ᱪᱤᱠᱟᱹ ᱦᱟᱸᱜ ᱢᱮᱱᱫᱚ ᱟᱵ ᱢᱟᱹᱱᱢᱤ ᱵᱚᱱ ᱦᱮᱡ ᱦᱮᱡ ᱟᱠᱟᱱᱟ ᱥᱮ ᱵᱚᱱ ᱯᱟᱨ ᱪᱟᱣ ᱠᱟᱱᱟ ᱯᱚᱨᱮ ᱛᱮ᱾
ᱮ ᱚ ᱟᱫᱚ ᱟᱨ ᱟᱸᱡᱚᱢ ᱵᱮᱱ ᱟᱹᱞᱤᱧᱟᱜ ᱠᱟᱹᱦᱱᱤ ᱫᱚ ᱚᱱᱟ ᱯᱚᱨᱮ ᱫᱚ ᱚᱱᱟ ᱯᱚᱨᱮ ᱫᱚ ᱛᱟᱞᱦᱮ ᱚᱸᱰᱮ ᱠᱟᱨᱟᱢ ᱫᱟᱨᱮ ᱢᱟᱨᱟᱝ ᱵᱩᱨᱩ ᱫᱚᱭ ᱥᱤᱨᱡᱚᱱ ᱠᱮᱫᱟ᱾ ᱟ ᱡᱟᱦᱮᱨ ᱟᱭᱚ ᱫᱚ ᱚᱱᱟ ᱦᱮᱸ ᱛᱟᱨᱯᱚᱨᱮ ᱫᱚ ᱛᱟᱦᱞᱮ ᱚᱝᱠᱟ ᱜᱮ ᱠᱚ ᱩᱰᱟᱹᱣ ᱵᱟᱲᱟᱭᱟ ᱱᱩᱠᱤᱱ ᱦᱟᱸᱥᱞᱤ ᱪᱮᱸᱬᱮ ᱫᱚ᱾ ᱛᱟᱨᱯᱚᱨᱮ ᱦᱟᱸᱥᱞᱤ ᱪᱮᱸᱬᱮ ᱫᱚᱭ ᱦᱟᱢᱟᱞ ᱦᱚᱲᱢᱚᱭ ᱱᱟ ᱵᱩᱡ ᱫᱟᱵᱮᱱ᱾ ᱦᱮᱸ ᱛᱚᱠᱷᱚᱱ ᱫᱚ ᱚᱱᱟ ᱥᱤᱨᱚᱢ ᱫᱟᱸᱱᱫᱤ ᱜᱷᱟᱸᱥ ᱨᱮᱱᱟᱜ ᱛᱮᱜᱮ ᱛᱩᱠᱟᱹ ᱫᱚᱭ ᱵᱮᱱᱟᱣ ᱠᱮᱫᱟ ᱟᱨ ᱚᱸᱰᱮ ᱜᱮ ᱵᱤᱞᱤ ᱠᱮᱫᱟᱭ᱾
ᱦᱚᱭ ᱦᱚᱭ᱾
ᱵᱩᱡ ᱠᱮᱫᱟ ᱵᱮᱱ ᱵᱤᱞᱤ ᱯᱚᱨᱮ ᱫᱚ ᱠᱤᱪᱷᱩ ᱫᱤᱱ ᱯᱚᱨᱮ ᱫᱚ ᱪᱤᱠᱟᱭᱱᱟ ᱚᱱᱟ ᱵᱮᱞᱮ ᱡᱚᱢ ᱞᱟᱹᱜᱤᱫ ᱫᱚ ᱢᱤᱴᱮᱜ ᱠᱟᱹᱨᱤᱱᱟ ᱜᱟᱹᱭ ᱮ ᱦᱤᱡᱩᱜ ᱠᱟᱱ ᱛᱟᱦᱮᱱᱟ ᱵᱩᱡ ᱫᱟ
ᱦᱳᱭ ᱾
ᱛᱚᱠᱷᱚᱱ ᱫᱚ ᱚᱱᱟ ᱫᱚ ᱢᱟᱨᱟᱝ ᱵᱩᱨᱩ ᱫᱚᱭ ᱪᱷᱟᱱ ᱠᱟᱫᱟ ᱾
ᱦᱩ
ᱦᱮᱸ ᱢᱟᱱᱮ ᱚᱱᱟᱛᱮ ᱮᱴᱟᱜ ᱦᱚᱲᱫᱚ ᱵᱟᱠᱚ ᱧᱮᱞ ᱧᱟᱢᱟ ᱾ ᱠᱷᱟᱹᱞᱤ ᱩᱱᱠᱤᱱ ᱦᱟᱸᱥᱦᱟᱸᱪᱞᱤ ᱪᱮᱬᱮ ᱠᱤᱱ ᱧᱮᱞᱧᱟᱢᱟ ᱾ ᱦᱮᱸ ᱧᱮᱞ ᱧᱟᱢᱟ ᱛᱟᱨᱯᱚᱨ ᱫᱚ ᱛᱟᱨᱯᱚᱨᱮ ᱫᱚ ᱚᱱᱠᱟ ᱠᱟᱛᱮᱫ ᱪᱷᱟᱱ ᱠᱟᱜ ᱠᱷᱟᱱ ᱫᱚ ᱛᱟᱨᱯᱚᱨᱮ ᱾ ᱠᱤᱪᱷᱩ ᱫᱤᱱ ᱯᱚᱨᱮ ᱚᱱᱟ ᱵᱤᱞᱤ ᱠᱷᱚᱱ ᱫᱚ ᱵᱤᱥᱟᱞ ᱢᱟᱱᱮ ᱦᱟᱦᱟᱲᱟᱜ ᱢᱟᱱᱚᱣᱟ ᱠᱤᱱ ᱡᱚᱱᱚᱢ ᱾ ᱢᱟᱱᱮ ᱡᱚᱱᱢᱚᱭᱮᱱᱟ ᱠᱤᱱ ᱵᱤᱥᱟᱞ ᱦᱟᱦᱟᱲᱟᱜ ᱜᱮ ᱾
ᱦᱳᱭ ᱾
ᱩᱱᱠᱤᱱ ᱦᱟᱸᱥᱞᱤ ᱪᱮᱬᱮ ᱦᱚᱸᱚᱱ ᱧᱮᱞ ᱠᱟᱛᱮᱜ ᱠᱤᱱ ᱚᱵᱠᱚᱜ ᱠᱟᱱᱟ ᱾
ᱦᱳᱭ ᱦᱳᱭ ᱾
ᱦᱮᱸ ᱥᱮ ᱾ ᱛᱟᱨᱯᱚᱨᱮ ᱚᱱᱠᱟ ᱠᱟ ᱠᱟᱛᱮᱫ ᱛᱟᱦᱚᱞᱮ ᱢᱮᱱᱫᱟᱠᱤᱱ ᱱᱩᱠᱤᱱ ᱩᱱᱠᱤᱱ ᱦᱟᱸᱥᱞᱤ ᱪᱮᱬᱮ ᱫᱚᱠᱤᱱ ᱞᱟᱹᱭ ᱮᱫᱟ ᱾ ᱟᱹᱞᱤᱧ ᱫᱚ ᱵᱟᱞᱤᱧ ᱟᱥᱩᱞ ᱫᱟᱲᱮᱭᱟᱠᱤᱱᱟᱹ ᱛᱚᱵᱮ ᱟᱵᱮᱱ ᱜᱮ ᱟᱥᱩᱞ ᱠᱤᱱ ᱢᱮ ᱟᱨᱠᱤ ᱾
ᱦᱳᱭ ᱦᱳᱭ ᱾
ᱦᱸᱩ ᱛᱟᱨᱯᱚᱨᱮ ᱚᱱᱠᱟ ᱠᱟᱛᱮᱜ ᱛᱚᱠᱷᱚᱱ ᱫᱚ ᱾ ᱢᱟᱨᱟᱝ ᱵᱩᱨᱩ ᱫᱚ ᱩᱱᱠᱤᱱ ᱜᱤᱫᱽᱨᱟᱹ ᱫᱚ ᱾ ᱤᱫᱤᱭᱮᱫ ᱠᱤᱱᱟᱹ ᱟᱵᱮᱱᱟᱜ ᱤᱭᱟᱹᱛᱮ ᱢᱟᱱᱮ ᱢᱚᱱᱟ ᱫᱷᱟᱹᱨᱛᱤ ᱯᱩᱨᱤ ᱵᱮᱱᱟᱣ ᱞᱟᱹᱜᱤᱫ ᱾ ᱢᱟᱨᱟᱝ ᱵᱩᱨᱩ ᱫᱚ ᱱᱚᱭ ᱜᱤᱫᱽᱨᱟᱹ ᱡᱮᱠᱤᱱ ᱦᱩᱭ ᱱᱟ ᱦᱮᱸ ᱥᱮ ᱾
ᱦᱩᱸ ᱾
ᱛᱚ ᱛᱚ ᱱᱩᱠᱤᱱᱛᱩ ᱛᱟᱦᱚᱞᱮ ᱢᱟᱱᱮ ᱾ ᱵᱮᱱᱟᱜ ᱢᱟᱱᱮ ᱱᱩᱠᱤᱱ ᱛᱟᱦᱮᱱ ᱞᱟᱹᱜᱤᱫ ᱛᱮ ᱫᱷᱟᱹᱨᱛᱤ ᱯᱚᱨᱤ ᱵᱮᱱᱟᱣ ᱦᱩᱭᱩᱜᱼᱟ ᱾
ᱦᱮᱸ ᱥᱚᱱᱚᱛ ᱴᱷᱟᱶ ᱫᱚ ᱱᱤᱭᱟᱹᱛᱮ ᱟᱠᱷᱲᱟ ᱦᱮᱸ ᱥᱱᱚᱫ ᱴᱷᱟᱸᱣ ᱫᱚ ᱱᱤᱭᱟᱹᱛᱮ ᱟᱠᱷᱲᱟ ᱢᱟᱱᱮ ᱵᱮᱱᱟᱣ ᱦᱩᱭᱩᱜᱼᱟ ᱵᱟᱠᱷᱟᱱ ᱫᱚ ᱱᱩᱠᱤᱱ ᱢᱟᱹᱱᱢᱤ ᱪᱤᱠᱟᱹ ᱛᱮᱠᱤᱱ ᱛᱟᱦᱮᱱᱟ ᱦᱮᱸ ᱥᱮ ᱵᱟᱝ ᱾
ᱪᱤᱠᱟᱹ ᱛᱮᱠᱤᱱ ᱛᱟᱦᱮᱱᱟ ᱦᱮᱸ ᱚᱱᱠᱟ ᱠᱟᱛᱮᱜ ᱩᱱᱠᱩ ᱫᱟᱜ ᱨᱮᱱ ᱾ ᱱᱩᱠᱩ ᱟᱵᱚᱨᱮᱱ ᱤᱪᱟᱹᱜ ᱦᱟᱹᱠᱩ ᱠᱟᱴᱠᱚᱢ ᱱᱩᱠᱩ ᱵᱚᱸᱣᱟᱸᱬ ᱦᱟᱹᱠᱩ ᱾ ᱠᱩ ᱠᱚ ᱦᱚᱣᱟ ᱠᱟᱫ, ᱦᱚᱣᱟᱫ ᱠᱚᱣᱟᱭ ᱦᱮᱸ, ᱯᱷᱟᱥ ᱫᱚ ᱞᱟᱦᱟ ᱫᱚ ᱠᱤᱱ ᱦᱮᱡ ᱞᱮᱱᱟ ᱡᱚᱠᱷᱚᱱ ᱤᱪᱟᱹᱜ ᱦᱟᱹᱠᱩ ᱟᱨ ᱵᱚᱸᱣᱟᱲ ᱦᱟᱹᱩᱜ ᱜᱮ ᱢᱮᱛᱟᱫ ᱠᱤᱱ ᱛᱟᱦᱮᱸᱱᱮ ᱾ ᱢᱟᱱᱮ ᱛᱟᱨᱯᱚᱨ ᱦᱚᱨ ᱦᱚᱨ ᱨᱟᱡᱮ ᱦᱚᱣᱟ ᱫᱮᱭᱟ, ᱛᱟᱨᱯᱚᱨ ᱚᱱ ᱠᱤᱱ ᱫᱚ ᱩᱱᱠᱩ ᱤᱪᱟᱹᱜ ᱦᱟᱠᱩ ᱟᱨ ᱵᱳᱸᱣᱟᱲ ᱦᱟᱠᱩ ᱫᱚᱠᱤᱱ ᱨᱟᱠᱟᱵ ᱨᱟᱠᱟᱵ ᱛᱮᱜᱮ ᱢᱟᱱᱮ ᱜᱮᱞᱟᱣ ᱪᱟᱵᱟᱭᱮᱱᱟ ᱵᱟᱠᱤᱱ ᱫᱟᱲᱮᱭᱟᱫᱟ ᱾
ᱦᱳᱭ ᱦᱳᱭ ᱦᱳᱭ ᱾
ᱦᱚᱸ ᱚᱱᱠᱟ ᱠᱟᱛᱮᱜ ᱟᱨᱚᱭ ᱦᱚᱦᱚᱣᱟᱫ ᱠᱚᱣᱟ ᱛᱚ ᱵᱟᱝᱠᱚ ᱫᱟᱲᱮᱭᱟᱫᱟ ᱚᱠᱚᱭ ᱦᱚᱸ᱾ ᱛᱟᱭᱚᱢ ᱛᱮᱫᱚ, ᱱᱩᱭ, ᱞᱮᱸᱰᱮᱛ ᱨᱟᱡᱽ ᱮ ᱢᱮᱛᱟᱫᱮᱭᱟ ᱾
ᱦᱳᱭ ᱾
ᱵᱩᱡᱷ ᱫᱟᱵᱮᱱ ᱩᱱᱤ ᱦᱚᱸ ᱟᱫᱚ ᱚᱱᱠᱟ ᱜᱮ ᱞᱟᱛᱟᱨ ᱨᱮ ᱡᱚᱢ ᱛᱟᱦᱮᱸᱱᱮ ᱟᱨ ᱦᱚᱨᱚᱣᱟᱜ ᱫᱮᱭᱟ ᱪᱮᱛᱟᱱ ᱨᱮ ᱤᱡᱽ ᱛᱟᱦᱮᱸᱱᱮ ᱠᱤᱱᱛᱩ ᱞᱟᱲᱟᱣ ᱚᱱᱠᱟ ᱠᱟᱛᱮᱜ ᱵᱟᱝ ᱤᱭᱟᱹᱜ ᱠᱟᱱ ᱛᱟᱦᱮᱸᱱᱟ ᱦᱮᱸ ᱥᱮ ᱾ ᱛᱟᱨᱯᱚᱨᱮ ᱫᱚ ᱩᱱ ᱫᱚ, ᱪᱤᱠᱟᱹ ᱠᱮᱫᱟᱭ ᱢᱟᱨᱟᱝ ᱵᱩᱨᱩ ᱫᱚ ᱩᱱᱤ ᱦᱚᱨᱚ ᱫᱚ, ᱢᱟᱱᱮ ᱚᱱᱟ ᱥᱚᱱᱮᱨ ᱥᱤᱠᱤᱲᱤ ᱛᱮ ᱛᱚᱞ ᱠᱮᱫᱮᱭᱟᱭ,
ᱦᱳᱭ ‍‌᱾
ᱛᱚᱞ ᱠᱟᱛᱮᱜ ᱚᱱᱟ ᱪᱮᱛᱟᱱ ᱨᱮ, ᱢᱤᱫᱴᱮᱡ ᱠᱟᱹᱨ ᱱᱟᱜᱷ ᱮ ᱯᱤᱴᱤᱭᱮᱱᱟ,
ᱦᱳᱭ ᱾
ᱯᱤᱴᱤᱭᱮᱱᱟᱭ ᱚᱱᱟ ᱪᱮᱛᱟᱱ ᱨᱮ ᱟᱨ